ᱦᱮᱸ᱾
ᱥᱟᱹᱜᱩᱱ ᱥᱮᱛᱟᱜ᱾
ᱦᱳᱭ ᱥᱟᱹᱜᱩᱱ ᱥᱮᱛᱟᱜ᱾
ᱪᱤᱜ ᱯᱮ ᱪᱤᱠᱟᱭ ᱫᱟ?
ᱪᱮᱫ ᱵᱟᱝ ᱱᱚᱜᱼᱚᱭ ᱫᱩᱲᱩᱵ ᱵᱟᱲᱟ᱾
ᱦᱩᱸ᱾
ᱟᱢ ᱫᱚ ᱪᱮᱜ ᱮᱢ ᱪᱤᱠᱟᱹᱭ ᱫᱟ?
ᱤᱧ ᱤᱧ ᱦᱮᱡ ᱫᱟᱲᱟᱱᱤᱧ ᱦᱮᱡ ᱠᱟᱱᱟ᱾
ᱚᱻ ᱤᱱᱟᱹᱜ ᱥᱤᱛᱩᱝ ᱥᱤᱛᱩᱝ ᱨᱮᱦᱚᱸ᱾
ᱦᱩᱸ ᱟᱞᱮᱭᱟᱜ ᱜᱟᱱᱫᱩᱣᱟᱨ ᱰᱮᱢ᱾
ᱟᱪᱪᱷᱟ ᱚ ᱫᱟᱜ ᱫᱷᱟᱨᱮ ᱨᱮ ᱛᱚᱵᱮ ᱢᱚᱸᱡᱽ ᱜᱮ ᱵᱩᱡᱷᱟᱹᱜᱼᱟ᱾
ᱦᱩᱸ ᱾ ᱟᱞᱮᱭᱟᱜ ᱡᱟᱦᱟᱸ ᱵᱞᱚᱠ ᱠᱟᱱᱟ ᱥᱮ ᱟᱞᱮᱭᱟᱜ ᱵᱞᱚᱠ ᱨᱮᱭᱟᱜ ᱫᱚ ᱧᱮᱞ ᱟᱞᱮᱭᱟᱜ ᱵᱞᱚᱠ ᱨᱮᱭᱟᱜ ᱫᱚ ᱧᱮᱞ ᱛᱮᱱᱟᱜ ᱡᱤᱱᱤᱥ ᱫᱚ ᱢᱤᱫᱴᱮᱱ ᱰᱮᱢ ᱢᱮᱱᱟᱜᱼᱟ᱾ ᱟᱨ ᱢᱤᱫᱴᱮᱱ ᱵᱩᱨᱩ ᱫᱚ ᱵᱟᱝ ᱠᱚ ᱢᱮᱛᱟᱜᱼᱟ ᱰᱩᱝᱨᱤ ᱜᱮ ᱵᱚᱞᱟ ᱪᱚᱞᱮ᱾ ᱚᱱᱟ ᱵᱟᱨᱭᱟ ᱡᱤᱱᱤᱥ ᱜᱮ ᱢᱮᱱᱟᱜᱼᱟ᱾
ᱚ ᱟᱪᱪᱷᱟ, ᱪᱮᱜ ᱪᱮᱜ ᱰᱩᱝᱨᱤ ᱠᱤᱱ ᱢᱮᱱᱟᱜᱼᱟ ᱧᱮᱞ ᱛᱮᱭᱟᱜ ᱫᱚ ᱰᱩᱝᱨᱤ ᱨᱮ ᱫᱚ?
ᱰᱩᱝᱨᱤ ᱨᱮᱫᱚ ᱢᱤᱫᱴᱮᱱ ᱤᱭᱟᱹ ᱢᱮᱱᱟᱜᱼᱟ ᱢᱚᱱᱫᱤᱨ ᱢᱮᱱᱟᱜᱼᱟ ᱛᱚ ᱢᱚᱱᱫᱤᱨ ᱢᱮᱱᱟᱜᱼᱟ᱾ ᱢᱚᱱᱫᱤᱨ ᱢᱮᱱᱟᱜᱼᱟ, ᱟᱫᱚ ᱪᱮᱠᱟᱣ ᱠᱟᱱᱟ ᱦᱟᱸᱜ ᱚᱱᱟ ᱢᱚᱱᱫᱤᱨ ᱫᱚ ᱵᱩᱨᱩ ᱪᱮᱛᱟᱱ ᱨᱮᱛᱚ᱾
ᱟᱪᱪᱷᱟ᱾
ᱟᱫᱚ ᱚᱸᱰᱮ ᱢᱤᱫᱴᱮᱱ ᱠᱩᱧ ᱢᱮᱱᱟᱜ-ᱟ ᱠᱩᱸᱧ ᱨᱮᱦᱚᱸ ᱢᱮᱱᱟ ᱫᱟᱜ ᱢᱮ ᱠᱚ ᱫᱟᱜ ᱢᱮᱱᱟᱜ-ᱟ
ᱠᱩᱧ
ᱦᱮᱸ ᱵᱩᱨᱩ ᱪᱮᱛᱟᱱ ᱨᱮ ᱠᱩᱸᱧ ᱢᱮᱱᱟᱜ-ᱟ ᱢᱤᱫᱴᱮᱱ
ᱟᱪᱪᱷᱟ
ᱚᱱᱟ ᱫᱟᱜ ᱛᱩ ᱫᱩᱲᱟ ᱟᱨ ᱢᱤᱫᱴᱮᱱ ᱱᱤᱢ ᱫᱟᱨᱮ ᱢᱤᱫᱴᱮᱱ ᱢᱮᱱᱟᱜ-ᱟ ᱛᱚ
ᱦᱮᱸ
ᱵᱷᱚᱵ
ᱦᱚ-ᱚᱻ
ᱦᱮᱸ
ᱚᱻ ᱟᱨ ᱛᱟᱦᱚᱞᱮ ᱤᱭᱟᱹ ᱦᱚᱲᱟᱜ ᱢᱚ ᱤᱭᱟᱹ
ᱚᱱᱟ ᱢᱤᱫᱴᱮᱱ ᱱᱤᱢ ᱫᱟᱨᱮ ᱢᱮᱱᱟᱜᱼᱟ ᱱᱤᱢ ᱦᱮᱸ ᱟᱸᱡᱚᱢ ᱢᱮ ᱢᱤᱫᱴᱮᱱ ᱱᱤᱢ ᱫᱟᱨᱮ ᱢᱮᱱᱟᱜᱼᱟ ᱛᱚ, ᱚᱱᱟ ᱱᱤᱢ ᱫᱟᱨᱮ ᱨᱮᱭᱟᱜ ᱥᱟᱠᱟᱢ ᱫᱚ ᱠᱤᱱᱛᱩ ᱵᱟᱝ ᱵᱟᱝ ᱦᱟᱲᱦᱟᱜ-ᱟ
ᱟᱪᱪᱷᱟ ᱡᱚᱢ ᱛᱟᱦᱞᱮ ᱡᱚᱢ ᱵᱟᱲᱟ ᱠᱟᱜ ᱜᱮᱭᱟ
ᱡᱚᱢ ᱠᱟᱛᱮ ᱫᱚ ᱵᱟᱝ ᱟᱵᱟᱨ ᱧᱮᱞ ᱟᱠᱟᱫᱟ ᱢᱮᱱᱟᱠᱚ ᱛᱚ
ᱚᱻ ᱚᱻ ᱟᱨ ᱛᱟᱦᱚᱞᱮ ᱚᱻ.... ᱟᱨ ᱪᱟᱞᱟᱣ ᱫᱚᱧ ᱪᱟᱞᱟᱣ ᱵᱟᱲᱟ ᱠᱟᱱᱟ
ᱦᱩᱸ
ᱟᱨ ᱛᱤᱭᱩᱜ ᱠᱩ ᱦᱚᱪᱚᱜ-ᱟ ᱠᱚ ᱥᱮ ᱵᱟᱝ ᱛᱟᱦᱚᱞᱮ
ᱪᱟ ᱵᱟᱝ ᱛᱤᱭᱟᱜ ᱦᱚᱪᱚ ᱟᱜ ᱜᱮᱭᱟ ᱠᱚ
ᱚ ᱥᱚᱨᱤᱨ ᱯᱚᱠᱷᱮ ᱵᱷᱟᱜᱮ ᱜᱮᱭᱟᱥᱮ ᱱᱤᱢ ᱫᱚ
ᱦᱮᱸ
ᱡᱚᱢ ᱵᱟᱲᱟᱜ
ᱦᱮᱸ
ᱟᱨ ᱚᱱᱟ ᱢᱚᱱᱫᱤᱨ ᱫᱚ ᱛᱟᱦᱚᱞᱮ ᱪᱤᱞᱤᱭᱭᱟᱜ ᱢᱚᱱᱫᱤᱨ ᱠᱟᱱᱟ ᱦᱚᱲᱟᱜ ᱥᱮ ᱤᱭᱟᱹ
ᱛᱮᱠᱚ ᱫᱮᱠᱷᱩᱣᱟᱜ ᱠᱟᱱᱟ
ᱚᱻ
ᱛᱟᱦᱚᱞᱮ ᱩᱱᱠᱩ ᱫᱤᱠᱩᱣᱟᱜ ᱯᱩᱡᱟᱹ ᱚᱱᱰᱮ ᱫᱚ ᱦᱩᱭᱩᱜ ᱜᱮᱭᱟ ᱵᱟᱝ?
ᱦᱮᱸ ᱦᱮᱸ
ᱚ ᱟᱨ ᱚᱱᱟ ᱠᱩᱧ ᱮᱢ ᱞᱟᱹᱭᱫᱟ, ᱚᱱᱟ ᱠᱩᱧ ᱨᱮᱫᱚ ᱛᱟᱦᱚᱞᱮ ᱚᱱᱟ ᱠᱩᱧ ᱨᱮᱱᱟᱜ ᱫᱟᱜ ᱫᱚᱠᱚ ᱦᱟᱛᱟᱣ ᱦᱚᱪᱚᱣᱟᱜ ᱥᱮ ᱵᱟᱝ?
ᱠᱩᱧ ᱫᱚ ᱵᱟᱹᱧ ᱧᱮᱞ ᱟᱠᱟᱫᱟ ᱪᱟᱞᱟᱣ ᱦᱩᱭ ᱞᱮᱱᱟ ᱧᱮᱞ ᱫᱚ ᱵᱟᱝ ᱦᱩᱭ ᱟᱠᱟᱱᱟ᱾
ᱚ ᱛᱟᱦᱚᱞᱮ ᱰᱮᱢ ᱨᱮᱫᱚ ᱛᱤᱱᱟᱹᱜ ᱫᱟᱜ ᱢᱮᱱᱟᱜ ᱟᱠᱟᱫᱟ
ᱫᱚᱢᱮ ᱜᱮ ᱢᱮᱱᱟᱜ-ᱟ ᱦᱟᱹᱠᱩ ᱠᱚ ᱥᱟᱵᱮᱫ ᱠᱚᱣᱟ, ᱡᱷᱟᱹᱞᱤ ᱠᱚ ᱮᱰᱟᱣ ᱟᱠᱟᱫᱟ ᱴᱤᱭᱩ ᱛᱮ ᱡᱟᱦᱟᱸ ᱜᱟᱹᱰᱤ ᱨᱮᱭᱟᱜ ᱞᱟᱹᱴᱤ ᱵᱟᱝ ᱛᱟᱦᱮᱱᱟ
ᱦᱮᱸ
ᱞᱟᱹᱴᱩ ᱴᱩᱴᱤᱛᱮ ᱡᱷᱟᱹᱞᱤ ᱠᱚ ᱚᱰᱟᱣ ᱮᱫᱟ ᱱᱤᱛ ᱦᱚᱸ ᱟᱹᱰᱤ ᱢᱟᱨᱟᱝ ᱢᱟᱨᱟᱝ ᱦᱟᱹᱠᱩ ᱢᱮᱱᱟᱜ ᱠᱚᱣᱟ ᱱᱚᱰᱮ
ᱚ ᱟᱹᱰᱤ ᱢᱟᱨᱟᱝ ᱜᱮᱭᱟ ᱛᱟᱦᱚᱞᱮ ᱰᱮᱢ ᱛᱮᱫ ᱫᱚ ᱟᱱᱮ ᱡᱚᱞᱟ
ᱫᱚ ᱵᱟᱝ ᱦᱮᱸ ᱢᱚᱴᱟᱢᱩᱴᱤ
ᱚ ᱟᱨ ᱛᱟᱦᱚᱞᱮ ᱚᱱᱟ ᱨᱮᱱᱟᱜ ᱚᱱᱟ ᱠᱮᱱᱮᱞ ᱛᱮᱫ ᱢᱮᱱᱟᱜ-ᱟ ᱥᱮ ᱵᱟᱝ?
ᱠᱮᱱᱮᱞ ᱛᱮ ᱵᱟ ᱵᱟ ᱠᱮᱱᱮᱞ ᱫᱚ ᱢᱮᱱᱟᱜ ᱜᱮ᱾ ᱠᱮᱱᱮᱞ ᱢᱮᱱᱟᱜ-ᱟ ᱠᱮᱱᱮᱞ ᱢᱮᱱᱟᱜ-ᱟ ᱠᱮᱱᱮᱞ ᱛᱚ ᱢᱮᱱᱟᱜ-ᱟ
ᱟᱨ ᱛᱟᱦᱚᱞᱮ ᱚᱠᱟ ᱥᱮᱫ ᱪᱟᱞᱟᱜᱼᱟ ᱚᱱᱟ ᱫᱟᱜ ᱠᱚᱫᱚ
ᱚᱱᱟ ᱫᱟᱜ ᱫᱚ ᱱᱚᱣᱟ ᱡᱟᱦᱟᱸ ᱱᱚᱣᱟ ᱱᱚᱣᱟ ᱰᱮᱢ ᱨᱮᱭᱟᱜ ᱫᱚ ᱱᱚᱝᱠᱟ ᱫᱚ ᱮᱠᱫᱚᱢ ᱞᱟᱛᱟᱨ ᱥᱮᱫ ᱪᱟᱞᱟᱜᱼᱟ ᱚᱱᱟ ᱛᱚᱢᱟᱨ ᱞᱟᱛᱟᱨ ᱥᱮᱱ ᱫᱚ ᱚᱱᱟ ᱜᱷᱟᱴᱤ ᱥᱮᱫ ᱛᱮ ᱛᱳᱢᱟᱨ ᱮᱠᱫᱚᱢ ᱚᱢᱚᱨᱠᱟᱱᱚᱱ ᱥᱮᱫᱛᱮ ᱚᱱᱠᱟᱛᱮ ᱪᱟᱞᱟᱜᱼᱟ᱾ ᱰᱮᱢ ᱞᱟᱛᱟᱨ ᱨᱮ ᱡᱟᱦᱟᱸ ᱛᱤᱱᱟᱹᱜ ᱢᱮᱱᱟᱜᱼᱟ ᱚᱱᱟ ᱟᱜᱩ ᱠᱟᱛᱮᱫ ᱫᱟᱜ ᱮ ᱧᱟᱢᱟ ᱚᱱᱛᱮ ᱫᱚ ᱜᱚᱨᱚᱢ ᱫᱤᱱ ᱦᱚᱸᱠᱚ ᱪᱟᱥ ᱜᱮᱭᱟ ᱛᱟᱵᱚᱞᱮ
ᱚ ᱟᱪᱪᱷᱟ᱾ ᱦᱮᱸ ᱟᱫᱚ ᱪᱟᱥ ᱵᱟᱥ ᱠᱚᱫᱚ ᱫᱟᱜ ᱠᱷᱟᱱ ᱜᱮᱛᱚ
ᱦᱮᱸ
ᱦᱩᱸ ᱦᱩᱸ ᱪᱮᱫ ᱞᱮᱠᱟᱭ ᱥᱤᱛᱩᱝ ᱟᱠᱟᱫᱟ ᱟᱯᱮ ᱥᱮᱫ ᱛᱮᱦᱮᱧ ᱫᱚ
ᱟᱹᱰᱤ ᱫᱟᱹᱨᱭᱟᱹ ᱥᱤᱛᱩᱝ ᱛᱮᱦᱤᱧ ᱫᱚ ᱥᱤᱛᱩᱝ ᱠᱷᱚᱱᱟᱜ ᱦᱚᱸ ᱫᱮᱭᱟᱨᱮ ᱞᱟᱜᱟᱜ ᱠᱟᱱᱟ ᱵᱮᱥᱤ᱾
ᱟᱪᱪᱷᱟ ᱛᱟᱦᱚᱞᱮ ᱚᱱᱟ ᱜᱟᱝ ᱫᱩᱣᱟᱹᱨ ᱰᱮᱢ ᱨᱮ ᱥᱮ ᱡᱚᱞᱟᱨᱮ ᱩᱱᱠᱩ ᱤᱭᱟᱹ ᱠᱚ ᱨᱚᱠᱚᱡ ᱫᱚᱠᱚ ᱧᱟᱢᱚᱜ ᱜᱮᱭᱟ
ᱦᱮᱸ ᱫᱚᱢᱮ ᱨᱚᱠᱚᱡ
ᱚ
ᱟᱹᱰᱤ ᱦᱚᱲ ᱜᱮ ᱛᱟᱦᱚᱞᱮ ᱛᱚ᱾ᱚᱸᱰᱮ ᱠᱷᱚᱱ ᱠᱚ ᱤᱫᱤ ᱠᱟᱛᱮᱫ ᱠᱚ ᱡᱚᱢ ᱠᱚᱜᱮᱭᱟ᱾
ᱦᱮᱸ ᱵᱟᱭ ᱪᱟᱱᱥᱚ ᱜᱚᱸᱜᱷᱟ ᱨᱚᱠᱚᱡ
ᱟᱪᱪᱷᱟ
ᱛᱟᱭᱟ
ᱚ
ᱟᱞᱮ ᱥᱮᱱ ᱟᱞᱮ ᱥᱮᱱ ᱮᱠᱷᱚᱱ ᱵᱚᱞ ᱠᱷᱮᱞ ᱦᱩᱭᱩᱜ ᱠᱟᱱᱟ ᱟᱞᱮ ᱥᱮᱫ ᱾
ᱱᱤᱛᱚᱜ ᱱᱮᱛᱟᱨ ᱫᱤᱱ ᱦᱚᱸ ᱩᱱᱟᱹᱜ ᱥᱤᱛᱩᱝ ᱫᱤᱱ ᱦᱚᱸ
ᱦᱮᱸ ᱢᱮᱱᱫᱟᱠᱚ ᱛᱤᱨᱤᱥᱟ ᱡᱩᱱ ᱞᱮᱥᱟᱲᱦᱮᱫ ᱛᱮ ᱵᱚᱞ ᱠᱷᱮᱞ᱾
ᱚᱻ ᱚ ᱟᱪᱪᱷᱟ᱾
ᱦᱚᱞᱟ ᱠᱷᱚᱱᱟᱜ ᱦᱩᱭᱩᱜ ᱠᱟᱱᱟ ᱛᱮᱦᱤᱧ ᱯᱷᱟᱭᱞᱮᱱᱰ ᱦᱩᱭᱩᱜ ᱞᱟᱹᱜᱤᱫ᱾
ᱚᱻ ᱪᱮᱫ ᱴᱟᱠᱟ ᱫᱤᱭᱮ ᱠᱷᱮᱞ?
ᱦᱮᱸ ᱴᱟᱠᱟ ᱫᱤᱭᱮ᱾
ᱚᱸᱻ ᱟᱪᱪᱷᱟ
ᱪᱷᱟᱯᱯᱟᱱᱱᱚ ᱦᱟᱡᱟᱨ ᱴᱟᱠᱟ ᱫᱷᱟᱢᱟᱠᱟ᱾
ᱚ ᱟᱪᱪᱷᱟ᱾
ᱪᱮᱫ ᱭᱟ ᱜᱚᱨᱚᱢ ᱠᱟᱱᱟ ᱛᱮᱦᱤᱧ ᱫᱚ
ᱦᱮᱸ ᱱᱚᱛᱮ ᱟᱞᱮ ᱥᱮᱫ ᱦᱚᱸ ᱫᱚᱢᱮ ᱜᱮ ᱥᱤᱛᱩᱝ ᱠᱟᱫᱟᱭ ᱛᱮᱦᱮᱧ ᱫᱚ ᱥᱮᱛᱟᱜ ᱠᱷᱚᱱ ᱜᱮ ᱦᱟᱱᱮ ᱡᱟ ᱵᱮᱲᱟᱭ ᱨᱟᱠᱟᱵ ᱠᱟᱱ ᱛᱟ ᱠᱷᱚᱱ ᱜᱮ ᱫᱚᱢᱮ ᱜᱮ ᱞᱟᱜᱟᱜ ᱠᱟᱱᱟ ᱵᱟᱨᱦᱮ ᱠᱚᱨᱮ ᱫᱚ ᱵᱟᱝ ᱛᱟᱦᱮᱭᱟᱱᱤᱡ ᱠᱟᱱᱟ ᱫᱚᱢᱮᱜ ᱜᱮ ᱟᱹᱭᱠᱟᱹᱜ ᱠᱟᱱᱟ᱾ ᱦᱩᱸ ᱟᱨ ᱛᱟᱦᱚᱞᱮ ᱛᱤᱱᱟᱹᱜ ᱜᱟᱱ ᱯᱮ ᱪᱟᱞᱟᱣ ᱠᱟᱱᱟ ᱫᱟᱲᱟᱱ ᱫᱚ?
ᱫᱟᱠᱟ ᱩᱛᱩ
ᱵᱟᱹᱧ ᱟᱸᱡᱚᱢ ᱫᱟ
ᱫᱟᱠᱟ ᱩᱛᱩ ᱠᱚᱢᱯᱤᱞᱤᱴ?
ᱦᱮᱸ ᱫᱟᱠᱟ ᱠᱚᱫᱚ ᱡᱚᱢ ᱦᱩᱭ ᱠᱟᱱᱟ ᱢᱤᱫ ᱫᱷᱟᱣ ᱫᱚ
ᱟᱯᱮ ᱥᱮᱫ ᱤᱭᱟᱹ ᱫᱟᱨᱮ ᱢᱮᱱᱟᱜᱼᱟ ᱢᱩᱨᱩᱜ ᱫᱟᱨᱮ
ᱮᱸ ᱵᱟᱹᱧ ᱵᱩᱡᱷ ᱞᱮᱫᱟ
ᱟᱯᱮᱥᱮᱫ ᱢᱩᱨᱩ ᱫᱟᱨᱮ
ᱢᱟᱱᱮ ᱵᱟᱨᱩ
ᱢᱩᱨᱩᱫ ᱢᱩᱨᱩᱫ ᱢᱩᱨᱩᱫ
ᱢᱩᱨᱩᱫ ᱦᱮᱸ ᱢᱮᱱᱟᱜ ᱜᱮᱭᱟ ᱢᱩᱨᱩᱫ ᱫᱟᱨᱮ᱾
ᱟᱨ ᱯᱟᱛᱲᱟ ᱠᱚ ᱵᱮᱱᱟᱣ ᱟᱥᱮ ᱵᱟᱝ?
ᱟᱞᱮ ᱥᱮᱫ ᱫᱚ ᱦᱮᱸ ᱵᱮᱱᱟᱣ ᱫᱚᱠᱚ ᱵᱮᱱᱟᱣ ᱜᱮᱭᱟ ᱠᱤᱱᱛᱩ ᱠᱚᱢ ᱵᱷᱟᱵᱷ ᱢᱟᱱᱮ ᱟᱞᱮᱥᱮᱫ ᱫᱚ ᱞᱟᱴᱩ ᱧᱚᱜ ᱫᱟᱨᱮ ᱢᱮᱱᱟᱜᱼᱟ ᱡᱟᱦᱟᱸ ᱫᱚ ᱥᱟᱠᱟᱢ ᱠᱚᱫᱚ ᱞᱟ ᱴᱩ ᱫᱟᱨᱮ ᱨᱮᱱᱟᱜ ᱥᱟᱠᱟᱢ ᱠᱚᱫᱚ ᱠᱟᱹᱴᱤᱡᱚᱜᱼᱟ ᱥᱮ ᱚᱱᱟ ᱠᱟᱹᱴᱤᱡ ᱧᱚᱜ ᱦᱩᱭᱩᱜᱼᱟ ᱫᱚᱢᱮ ᱵᱟᱝ ᱢᱟᱨᱟᱝᱚᱜᱼᱟ ᱟᱨ ᱢᱩᱨᱩᱫ ᱢᱩᱨᱩᱫ ᱥᱟᱠᱟᱢ ᱚᱱᱟ ᱫᱚ ᱟᱹᱰᱤ ᱫᱟᱹᱨᱤᱭᱟᱹ ᱫᱟᱹᱨᱤᱭᱟᱹ ᱥᱟᱠᱟᱢ ᱛᱚ ᱚᱱᱟᱫᱚ
ᱯᱤᱴᱷᱟᱹ ᱠᱚ ᱠᱷᱮᱛᱨᱮ ᱦᱚᱸ ᱢᱚᱸᱡᱽ ᱜᱮ ᱦᱩᱭᱩᱜ ᱜᱮᱭᱟ ᱚᱱᱟ ᱠᱚ ᱤᱭᱟᱹ ᱫᱚ ᱯᱟᱛᱲᱟ ᱫᱚ ᱛᱚ
ᱦᱩᱸ
ᱟᱯᱮ ᱥᱮᱫ ᱠᱚ ᱯᱟᱛᱟᱲᱟᱭ ᱜᱮᱭᱟ ᱢᱩᱨᱩᱜ ᱥᱟᱠᱟᱢ
ᱟᱞᱮ ᱥᱮᱱ ᱫᱚ ᱯᱷᱩᱲᱩᱜ ᱠᱚ ᱵᱮᱱᱟᱣᱟ ᱯᱷᱩᱲᱩᱜ ᱵᱟᱯᱞᱟ ᱠᱚᱨᱮ ᱚᱱᱟ ᱟ ᱦᱟᱺᱰᱤ ᱧᱩ ᱡᱚᱠᱷᱚᱡ ᱦᱟᱜ ᱯᱷᱩᱲᱩᱜ ᱠᱚ ᱵᱮᱱᱟᱣᱟ
ᱚᱱᱟ ᱚᱱᱟ ᱢᱩᱨᱩᱫ ᱨᱮᱱᱟᱜ
ᱦᱮᱸ ᱢᱟᱨᱟᱝ ᱢᱟᱨᱟᱝ ᱢᱚᱸᱡᱽ ᱜᱮ ᱦᱩᱭᱩᱜᱼᱟ ᱚᱱᱟ ᱫᱚ᱾ ᱞᱟᱦᱟᱛᱮ ᱥᱮ ᱡᱟᱦᱟᱸ ᱥᱮᱫᱟᱭ ᱥᱮᱫᱟᱭ ᱡᱚᱠᱷᱚᱱ ᱚᱱᱟ ᱢᱮᱥᱤᱱ ᱠᱚᱨᱮᱱᱟᱜ ᱯᱟᱛᱲᱟ ᱠᱚ ᱵᱟᱝ ᱛᱟᱦᱮᱸ ᱠᱟᱱᱟ ᱛᱚ
ᱦᱩᱸ
ᱱᱮᱛᱟᱨ ᱠᱟᱜᱚᱡᱽ ᱨᱮᱭᱟᱜ ᱫᱚᱢᱮ ᱯᱟᱛᱟᱲᱟ ᱠᱚᱢᱟ ᱧᱟᱢᱚᱜ ᱠᱟᱱ ᱫᱚ ᱨᱮᱭᱟᱜ ᱤᱭᱟᱹ ᱠᱚᱢᱟ ᱧᱟᱢᱚᱜ
ᱦᱳᱭ ᱦᱳᱭ
ᱞᱟᱦᱟ ᱛᱮᱫᱚ ᱛᱟᱦᱮᱸ ᱠᱟᱱᱟ ᱚᱱᱟ ᱢᱩᱨᱩᱜ ᱨᱮᱭᱟᱜ ᱤᱭᱟᱹ ᱤᱭᱟᱹ ᱫᱚ ᱵᱷᱚᱡᱽ ᱥᱩᱢᱚᱭ ᱫᱚ ᱢᱩᱨᱩᱜ ᱢᱩᱨᱩᱠ ᱥᱟᱠᱟᱢ ᱨᱮᱠᱚ ᱮᱢᱟ ᱠᱚ ᱠᱟᱱ ᱛᱟᱦᱮᱱᱟ᱾ ᱟᱫᱚ ᱰᱷᱟᱞᱠᱟ ᱰᱷᱟᱞᱠᱟ ᱛᱟᱦᱮᱸ ᱠᱟᱱᱟ ᱛᱚ ᱱᱚᱣᱟ ᱫᱚ
ᱦᱮᱸ ᱟᱞᱮ ᱥᱮᱜ ᱫᱚ ᱞᱟᱦᱟ ᱧᱚᱜ ᱫᱚ ᱤᱭᱟᱹᱜᱮ ᱥᱟᱨᱡᱚᱢ ᱯᱟᱛᱲᱟ ᱟᱨ ᱥᱟᱨᱡᱚᱢ ᱨᱮᱱᱟᱝ ᱜᱮ ᱯᱷᱩᱲᱩᱜ᱾
ᱦᱮᱸ᱾
ᱥᱟᱨᱡᱚᱢ ᱨᱮᱱᱟᱜ ᱯᱷᱩᱲᱩᱜ ᱮᱢ ᱧᱮᱞ ᱠᱟᱫᱟ?
ᱥᱟᱨᱡᱚᱢ ᱨᱮᱭᱟᱜ ᱥᱟᱨᱡᱚᱢ ᱨᱮᱭᱟᱜ ᱯᱷᱩᱲᱩᱜ ᱫᱚ ᱵᱟ ᱵᱟᱝ ᱢᱟᱨᱟᱝ ᱚᱜᱼᱟ ᱛᱚ ᱠᱟᱹᱴᱤᱡ ᱠᱟᱹᱴᱤᱡ ᱪᱚᱜᱼᱟ ᱛᱚ,
ᱵᱟᱢ ᱞᱟᱹᱴᱩ ᱦᱩᱭᱩᱜ ᱜᱮᱭᱟ, ᱡᱮᱢᱚᱱ ᱥᱟᱠᱟᱢ ᱛᱮᱢᱚᱱ ᱯᱷᱩᱲᱩᱜ ᱦᱩᱭᱩᱜᱼᱟ᱾
ᱠᱤᱱᱛᱩ ᱥᱮᱨᱚᱠᱚᱢ ᱫᱚ ᱠᱤᱱᱛᱩ ᱢᱩᱨᱩᱜ ᱞᱮᱠᱟ ᱫᱚ ᱵᱟᱝ ᱦᱩᱭᱩᱜᱼᱟ᱾
ᱢᱩᱨᱩᱜ, ᱚᱱᱟ ᱫᱚ ᱵᱟᱹᱧ ᱞᱟᱹᱭ ᱫᱟᱲᱮᱭᱟᱢ ᱠᱟᱱᱟ᱾ ᱢᱮᱱᱠᱷᱟᱱ ᱟᱞᱮ ᱱᱚᱛᱮ ᱫᱚ ᱞᱟᱦᱟ ᱧᱚᱜ ᱤᱧ ᱫᱤᱥᱟᱹᱭᱟ᱾ ᱮ ᱵᱟᱯᱞᱟ ᱚᱲᱟᱜ ᱨᱮᱫᱚ ᱯᱷᱩᱲᱩᱜ ᱫᱚ ᱚᱱᱟ ᱥᱟᱨᱡᱚᱢ ᱥᱟᱠᱟᱢ ᱯᱷᱩᱲᱩᱜ ᱜᱮ᱾
ᱢᱩᱨᱩᱫ ᱨᱮᱱᱟᱜ ᱢᱩᱨᱩᱫ ᱨᱮ ᱢᱤᱫᱴᱮᱱ ᱯᱟᱛᱳᱭ ᱪᱷᱟᱜ ᱠᱚ ᱛᱟᱦᱮᱱᱟ ᱡᱟ ᱠᱚ ᱛᱩᱛᱩᱲᱟ ᱵᱟᱝ᱾
ᱟᱨ ᱤᱭᱟᱹ ᱢᱩᱨᱩᱫᱽ ᱥᱟᱠᱟᱢ ᱨᱮᱫᱚ ᱛᱤᱱᱟᱹᱜ, ᱚᱱᱟ ᱯᱷᱩᱲᱩ ᱨᱮᱫᱚ ᱛᱤᱱᱟᱹᱜ ᱥᱟᱠᱟᱢ ᱠᱚ ᱞᱟᱜᱟᱣᱼᱟ?
ᱪᱮᱜ ᱞᱮᱠᱟ ᱞᱟᱜᱟᱜᱼᱟ, ᱚᱱᱠᱟᱜᱮ ᱵᱮᱥᱤ ᱫᱚ ᱵᱟᱝ ᱞᱟᱜᱟᱜᱼᱟ, ᱵᱟᱨᱭᱟ ᱠᱷᱟᱱ ᱜᱮ ᱡᱚᱛᱷᱮᱥᱴᱚ᱾
ᱚᱸ, ᱥᱟᱨᱡᱚᱢ ᱥᱟᱨᱡᱚᱢ ᱨᱮᱦᱚᱸ ᱛᱚ ᱵᱟᱨᱭᱟ ᱜᱮ ᱫᱚᱨᱠᱟᱨᱚᱜᱼᱟ᱾
ᱟᱫᱚ ᱠᱟᱹᱴᱤᱡᱚᱜᱼᱟ ᱛᱚ ᱢᱩᱨᱩᱫᱽ ᱨᱮᱭᱟᱜ ᱡᱟᱦᱟ ᱥᱚᱠᱛᱚ ᱥᱟᱜᱮᱱ ᱵᱟᱝ
ᱦᱩᱭᱩᱜ ᱜᱮᱭᱟ ᱢᱚᱸᱡᱽ ᱜᱮ ᱢᱚᱸᱡᱽ ᱫᱚ᱾ ᱵᱟᱯᱞᱟ ᱨᱮᱱᱟᱜ ᱡᱟᱦᱟᱸ ᱠᱩ ᱞᱟᱹᱭᱟ, ᱚᱱᱟ ᱵᱟᱯᱞᱟ ᱠᱚᱨᱮᱜ ᱡᱟᱦᱟᱸ ᱥᱩᱱᱩᱢ ᱥᱟᱥᱟᱝ ᱠᱚ ᱫᱚᱦᱚᱭᱟ ᱟᱯᱮ ᱥᱮᱫ ᱫᱚ ᱪᱮᱫ ᱚᱱᱟ ᱫᱚ ᱢᱩᱨᱩᱜ ᱥᱟᱠᱟᱢ ᱨᱮᱠᱚ ᱫᱚᱦᱚᱭᱟ ᱥᱮ ᱥᱟᱨᱡᱚᱢ? ᱦᱮᱸ ᱚᱱᱟ ᱠᱚᱫᱚ ᱪᱷᱳᱴᱳ ᱧᱚᱜ ᱠᱚ ᱯᱷᱩᱲᱩᱠᱟ, ᱢᱮᱱᱠᱷᱟᱱ ᱩᱛᱩ ᱡᱚᱢ ᱞᱟᱹᱜᱤᱫ ᱚᱱᱟ ᱠᱚᱫᱚ ᱞᱟᱹᱴᱩ ᱧᱚᱜ ᱜᱮ᱾
ᱦᱮᱸ᱾
ᱦᱩᱸ᱾ ᱟᱫᱚ ᱛᱟᱦᱚᱞᱮ ᱛᱤᱱᱜᱟᱱ ᱠᱚᱛᱮ ᱧᱮᱞ ᱵᱟᱲᱟ ᱠᱟᱛᱮᱜ ᱚᱲᱟᱜ ᱫᱚᱯᱮ ᱨᱩᱣᱟᱹᱲᱟ?